ᱡᱚᱦᱟᱨ ᱜᱮ ᱜᱚᱝᱠᱮ ᱡᱚᱦᱟᱨ ᱜᱮ ᱾
ᱟᱹᱞᱤᱧᱟᱜ ᱨᱚᱲ ᱫᱚᱢ ᱟᱸᱡᱚᱢ ᱫᱟ?
ᱦᱳᱭ ᱦᱳᱭ ᱟᱹᱰᱤ ᱨᱤᱞᱟᱹᱢᱟᱞᱟ ᱜᱮ ᱟᱹᱰᱤ ᱯᱩᱥᱴᱟᱹ ᱥᱮ ᱟᱹᱰᱤ ᱴᱷᱟᱢ ᱴᱷᱟᱢ ᱟᱸᱡᱚᱢᱚᱜ ᱠᱟᱱ ᱛᱟᱹᱵᱤᱱᱟ ᱾ ᱟᱫᱚ ᱟᱹᱞᱤᱧᱟᱜ ᱜᱮ ᱚᱠᱟ ᱞᱮᱠᱟ ᱵᱤᱱ ᱟᱸᱡᱚᱢᱮᱫᱟ?
ᱟᱵᱮᱱᱟᱜ ᱢᱚᱸᱡᱽ ᱜᱮ ᱟᱸᱡᱚᱢᱚᱜ ᱠᱟᱱᱟ ᱴᱷᱟᱢ ᱴᱷᱟᱢ ᱜᱮ ᱾
ᱦᱮᱸ ᱟᱨ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱾
ᱦᱮᱸ ᱜᱷᱟᱨᱚᱧᱡᱽ ᱠᱚᱨᱮ ᱡᱷᱚᱛᱚ ᱜᱮ ᱱᱟᱯᱟᱭ ᱜᱮ?
ᱦᱮᱸ ᱱᱟᱯᱟᱭ ᱜᱮᱭᱟ ᱱᱤᱛᱚᱜ ᱫᱚ ᱱᱟᱯᱟᱭ ᱫᱚ ᱪᱮᱫ ᱞᱮᱠᱟ ᱱᱤᱛᱚᱜ ᱫᱚ ᱵᱟᱹᱫᱽ ᱵᱟᱹᱭᱦᱟᱹᱲ ᱨᱮᱜᱮ ᱱᱟᱞᱦᱟ ᱛᱩᱢᱟᱹᱞ ᱪᱟᱥᱠᱚ ᱫᱷᱩᱨᱟᱹᱣ ᱠᱟᱱᱟ ᱵᱚᱱ ᱾
ᱦᱳᱭ ᱦᱳᱭ ᱱᱮᱛᱟᱨ ᱢᱟ ᱪᱟᱥ ᱫᱤᱱ ᱵᱟᱝ ᱪᱟᱥ ᱨᱮᱛᱚ ᱵᱟᱭ ᱜᱟᱱᱚᱜᱼᱟ ᱾
ᱵᱟᱜ ᱾ ᱦᱮᱸ
ᱟᱫᱚ ᱪᱟᱥ ᱨᱮᱭᱟᱜ ᱠᱟᱛᱷᱟ ᱵᱤᱱ ᱞᱟᱹᱭ ᱠᱮᱫ ᱠᱷᱟᱡ ᱫᱚ ᱟᱯᱮ ᱚᱱᱛᱮ ᱫᱚ ᱚᱠᱟᱞᱮᱠᱟ ᱪᱟᱥ ᱠᱚ ᱨᱟᱠᱟᱵᱼ ᱪᱟᱵᱟᱭᱮᱱᱟ ᱥᱮᱠᱚ ᱫᱷᱩᱨᱟᱹᱣ ᱟᱠᱟᱱ ᱜᱮᱭᱟ?
ᱪᱟᱥ ᱫᱚ ᱫᱷᱩᱨᱟᱹ ᱦᱩᱭ ᱠᱟᱱᱟ ᱨᱟᱠᱟᱵ ᱫᱚ ᱟᱹᱣᱨᱤ ᱪᱟᱵᱟᱜᱼᱟ ᱱᱤᱛᱚᱜ ᱫᱚ ᱢᱚᱴ ᱢᱩᱴᱚ ᱢᱩᱴᱤ ᱫᱮᱨᱤ ᱜᱮᱭᱟ ᱾
ᱦᱮᱸ ᱟᱪᱪᱷᱟ
ᱟᱞᱮ ᱚᱱᱛᱮ ᱢᱟ ᱜᱚᱢᱠᱮ ᱪᱟᱥ ᱠᱚᱫᱚ ᱡᱷᱚᱛᱚ ᱠᱚ ᱨᱟᱠᱟᱵ ᱜᱩᱲᱭᱟᱹᱣ ᱠᱮᱜᱼᱟ ᱟᱫᱚ ᱱᱤᱛᱚᱜ ᱫᱚ ᱦᱟᱸᱜ ᱨᱟᱹᱥᱠᱟᱹ ᱛᱮᱠᱚ ᱞᱟᱸᱫᱟ ᱵᱟᱲᱟᱭᱮᱜᱼᱟ ᱾
ᱦᱮᱸ ᱟᱫᱚ ᱛᱟᱦᱚᱞᱮ ᱟᱯᱮ ᱟᱯᱮ ᱠᱚ ᱥᱮᱫ ᱫᱚᱠᱚ ᱠᱟᱨᱟᱢᱚᱜ ᱠᱟᱨᱟᱢᱚᱜᱼᱟ ᱥᱮ ᱵᱟᱝ?
ᱦᱮᱸ ᱠᱟᱨᱟᱢ ᱫᱚ ᱜᱚᱢᱠᱮ ᱠᱟᱨᱟᱢ ᱫᱚᱠᱚ ᱠᱟᱨᱟᱢᱚᱜᱼᱟ ᱚᱱᱠᱟ ᱢᱤᱫ ᱵᱟᱨ ᱠᱚ ᱠᱟᱨᱟᱢᱚᱜᱼᱟ ᱾ ᱟᱨ ᱢᱟᱱᱮ ᱩᱱᱟᱹᱜ ᱫᱚ ᱦᱟᱸᱜ ᱵᱟᱹᱞᱤᱧ ᱧᱮᱞ ᱵᱟᱲᱟ ᱟᱠᱟᱫᱟ ᱟᱞᱮ ᱟᱛ ᱠᱚᱨᱮ ᱦᱚᱸ ᱵᱟᱝ ᱦᱩᱭ ᱵᱟᱲᱟ ᱟᱠᱟᱱᱟ ᱠᱟᱨᱟᱢ ᱠᱚᱫᱚ ᱟᱫᱚ ᱠᱟᱨᱟᱢ ᱵᱤᱱ ᱞᱟᱹᱭ ᱠᱮᱫᱼ ᱼᱠᱷᱟᱡ ᱫᱚ ᱟᱯᱮ ᱚᱱᱛᱮ ᱠᱚ ᱠᱟᱨᱟᱢᱚᱜ ᱠᱷᱟᱱ ᱫᱚ ᱡᱩᱫᱤ ᱵᱮᱱ ᱵᱟᱲᱟᱭ ᱠᱷᱟᱡ ᱚᱠᱟ ᱞᱮᱠᱟ ᱠᱚ ᱠᱟᱨᱟᱢᱚᱜᱼᱟ ᱠᱟᱹᱴᱤᱡ ᱵᱤᱱ ᱞᱟᱹᱭ ᱵᱩᱡᱷᱟᱹᱣ ᱠᱞᱤᱧᱟ ᱟᱸᱡᱚᱢ ᱠᱮᱭᱟᱞᱤᱧ ᱾
ᱠᱟᱨᱟᱢ ᱫᱚ ᱠᱚ ᱟᱞᱮ ᱥᱮᱫ ᱫᱚᱠᱚ ᱠᱟᱨᱟᱢᱚᱜ ᱜᱮᱭᱟ ᱱᱚᱣᱟ ᱞᱮ ᱠᱚ ᱵᱷᱟᱫᱚᱨ ᱵᱷᱟᱫᱚᱨ ᱵᱚᱸᱜᱟ ᱵᱷᱟᱫᱚᱨ ᱪᱟᱵᱟᱜ ᱵᱷᱟᱫᱚᱨ ᱨᱮᱱᱟᱜ ᱚᱨᱫᱷᱮᱠ ᱠᱚᱱᱟᱜ ᱠᱷᱚᱱᱟᱜ ᱜᱮ ᱠᱟᱨᱟᱢᱚᱜ ᱫᱚᱠᱚ ᱮᱦᱚᱵᱚᱜᱼᱟ ᱾
ᱚ
ᱱᱤᱛᱚᱜ ᱫᱚ ᱟᱵᱚᱣᱟᱜ ᱫᱚ ᱥᱨᱟᱵᱚᱱ ᱵᱚᱸᱜᱟ ᱛᱟᱯᱚᱨ ᱵᱷᱟᱫᱚᱨ ᱦᱟᱸᱜ ᱟᱫᱚ ᱤᱱᱟᱹ ᱯᱚᱨ ᱟᱫᱚ ᱠᱟᱨᱟᱢ ᱫᱚ ᱦᱟᱸᱜ ᱯᱳᱭᱞᱳ ᱫᱚᱠᱚ ᱦᱟᱹᱨᱟ
ᱚ
ᱛᱟᱯᱚᱨ ᱟᱫᱚ ᱦᱟᱹᱨ ᱠᱟᱛᱮᱫ ᱚᱱᱟ ᱯᱮᱫᱤᱱ ᱦᱤᱞᱳᱜ ᱫᱚ ᱦᱟᱸᱜ ᱚᱱᱟ ᱫᱚ ᱦᱟᱸᱜ ᱢᱟᱱᱮ ᱟᱹᱰᱤᱜᱟᱱ ᱢᱟᱱᱮ ᱦᱟᱱᱟ ᱱᱟᱣᱟ ᱤᱭᱟᱹ ᱤᱛᱟᱹ ᱢᱟᱱᱮ ᱪᱮᱫ ᱞᱮᱠᱟ ᱧᱟᱢᱟ ᱢᱟᱱᱮ ᱢᱩᱜᱽ ᱤᱛᱟᱹ ᱠᱚ ᱦᱚᱲᱮᱡ ᱤᱛᱟᱹ ᱠᱚ
ᱦᱳᱭ ᱚᱱᱟ ᱤᱛᱟᱹ ᱠᱚ ᱚᱱᱟ ᱫᱚ ᱚᱱᱟ ᱢᱤᱫᱴᱮᱱ ᱫᱟᱹᱣᱲᱟᱹ ᱦᱳᱭ ᱚᱱᱟ ᱠᱚ ᱮᱨ ᱠᱟᱜᱼᱟ
ᱟᱪᱪᱷᱟ
ᱟᱫᱚ ᱦᱳᱭ ᱚᱱᱟᱨᱮ ᱠᱟᱛᱮ ᱚᱱᱟ ᱫᱚ ᱫᱟᱨᱮᱜ ᱛᱟᱠᱚᱣᱟ ᱦᱟᱸᱜ ᱟᱫᱚ ᱚᱱᱟᱜᱮ ᱟᱫᱚ ᱟᱫᱚ ᱚᱱᱟ ᱫᱚ ᱵᱤᱥᱤ ᱠᱩᱲᱤ ᱜᱤᱫᱽᱨᱟᱹ ᱜᱮᱠᱚ ᱦᱟᱹᱨ ᱟᱛᱚ ᱯᱮ ᱫᱤᱱ ᱨᱮᱠᱚ ᱢᱮᱥᱟᱜᱼᱟ᱾
ᱦᱳᱭ
ᱢᱟᱱᱮ ᱦᱟᱹᱨ ᱫᱚ ᱢᱚᱬᱮ ᱵᱟᱨ ᱯᱮ ᱦᱚᱲ ᱛᱮᱦᱚᱸ ᱠᱚ ᱦᱟᱹᱨᱟ ᱫᱚᱢᱮᱟᱱ ᱫᱚᱢᱮᱜᱟᱱ ᱠᱚ ᱢᱮᱥᱟᱜᱼᱟ ᱦᱩ ᱟᱫᱚ ᱚᱱᱟᱜᱮ ᱠᱟᱨᱟᱢ ᱫᱚ ᱟᱫᱚ ᱚᱱᱟ ᱫᱚ ᱵᱤᱱᱛᱤ ᱠᱚᱵᱮᱱ ᱟᱸᱡᱚᱢ ᱵᱟᱲᱟᱣᱟᱠᱟᱫ ᱜᱮᱭᱟ
ᱵᱟᱝ ᱵᱟᱝ ᱟᱞᱮ ᱚᱱᱛᱮ ᱫᱚ ᱩᱱᱟᱹᱜ ᱦᱟᱸᱜ ᱦᱩᱭ ᱵᱟᱲᱟᱜᱼᱟ ᱵᱤᱱᱛᱤ ᱠᱚ᱾ ᱠᱚ ᱦᱟᱸᱜ ᱟᱸᱡᱚᱢ ᱠᱚᱦᱚᱸ ᱵᱟᱝᱞᱤᱧ ᱪᱟᱞᱟᱣ ᱵᱟᱲᱟ ᱟᱠᱟᱱᱟ᱾
ᱦᱮᱸ ᱵᱤᱱ ᱦᱮᱸ ᱟᱫᱚ ᱚᱱᱟᱫᱚ ᱵᱤᱱᱛᱤᱭᱟᱠᱚ ᱯᱮ ᱫᱤᱱ ᱨᱮ
ᱵᱤᱱᱛᱤᱭᱟᱠᱚ ᱟᱫᱚ ᱵᱤᱱᱛᱤ ᱫᱚ ᱦᱟᱸᱜ ᱟᱫᱚ ᱚᱱᱟ ᱫᱚ ᱵᱤᱱᱛᱤ ᱫᱚ ᱚᱱᱟ ᱟᱵᱚ ᱪᱤᱠᱟᱹᱛᱮ ᱢᱟᱹᱱᱢᱤ ᱵᱚᱱ ᱥᱤᱨᱡᱟᱹᱣ ᱟᱠᱟᱱᱟ ᱪᱤᱠᱟᱹᱛᱮ ᱫᱷᱩᱲᱤ ᱫᱷᱟᱹᱨᱛᱤ ᱥᱤᱨᱡᱟᱹᱣ ᱟᱠᱟᱱᱟ ᱪᱤᱠᱟᱹᱛᱮ ᱠᱟᱨᱟᱢ ᱜᱚᱸᱥᱟᱭ ᱦᱮᱡ ᱟᱠᱟᱱᱟ
ᱦᱮ
ᱠᱟᱨᱟᱢ ᱜᱚᱸᱥᱟᱭ ᱫᱚ ᱚᱠᱟ ᱠᱷᱚᱱᱟᱜ ᱵᱚᱱ ᱧᱟᱢ ᱟᱠᱟᱫᱮᱭᱟ᱾
ᱦᱮᱸ ᱚᱱᱟ ᱠᱚᱠᱚ ᱞᱟᱹᱭ ᱵᱩᱡᱷᱟᱹᱣ ᱟᱵᱚ ᱱᱟ ᱵᱟᱝ
ᱠᱚ ᱞᱟᱹᱭ ᱵᱩᱡᱷᱟᱹᱣ ᱵᱚᱱᱟ
ᱚᱱᱟ ᱫᱚ ᱠᱟᱨᱟᱢ ᱫᱚ ᱠᱟᱨᱟᱢ ᱰᱟᱹᱨ ᱫᱚ ᱠᱟᱨᱟᱢ ᱰᱟᱹᱨ ᱠᱟᱨᱟᱢ ᱰᱟᱹᱨ ᱢᱟᱜ ᱠᱟᱛᱮᱜ ᱠᱚ ᱟᱹᱜᱩᱭᱟ ᱥᱮ ᱫᱤᱱ ᱫᱚ
ᱟᱪᱪᱷᱟ ᱟᱪᱪᱷᱟ ᱜᱚᱝᱠᱮ ᱚᱱᱟ ᱠᱟᱨᱟᱢ ᱰᱟᱹᱨ ᱢᱟᱜ ᱦᱳᱭ ᱞᱟᱹᱭ ᱠᱮᱫ ᱫᱚ ᱵᱤᱱ ᱚᱱᱟ ᱫᱚ ᱚᱠᱚᱭ ᱠᱚ ᱢᱟᱜ ᱟᱹᱜᱩᱭᱼᱟ ᱢᱟᱱᱮ ᱚᱠᱚᱭᱮ ᱢᱟᱜᱟᱭ ᱚᱱᱟ ᱠᱟᱨᱟᱢ ᱰᱟᱹᱨ ᱫᱚ
ᱚᱱᱟ ᱠᱟᱨᱟᱢ ᱰᱟᱹᱨ ᱫᱚ ᱵᱟᱨ ᱦᱚᱲ ᱠᱚᱲᱟ ᱜᱤᱫᱟᱹᱨ ᱠᱚ ᱧᱟᱢ ᱠᱤᱱᱟ ᱩᱱᱠᱤᱱ ᱫᱚ ᱩᱱᱠᱩ ᱥᱟᱛᱮᱫ ᱠᱩᱲᱤ ᱜᱤᱫᱟᱹᱨ ᱠᱚ ᱠᱩᱲᱤ ᱜᱤᱫᱟᱹᱨ ᱠᱚ ᱧᱟᱢ ᱠᱤᱱᱟ ᱢᱟᱱᱮ ᱧᱟᱢ ᱠᱩᱲᱤ ᱜᱤᱫᱟᱹᱨ ᱠᱚ ᱧᱟᱢ ᱧᱟᱧᱟᱢᱟ ᱩᱱᱠᱤᱱ ᱠᱚᱲᱟ ᱜᱤᱫᱟᱹᱨ ᱠᱚ ᱧᱟᱢ ᱠᱤᱱᱟ᱾ ᱩᱱᱠᱤᱱ ᱠᱚ ᱦᱮᱢ ᱠᱟᱛᱮᱜ ᱠᱚ ᱤᱫᱤ ᱠᱤᱱᱟᱹ ᱠᱟᱨᱟᱢ ᱰᱟᱹᱨ ᱢᱟᱜ ᱟᱠᱤᱱ ᱠᱟᱨᱟᱢ ᱠᱟᱨᱟᱢ ᱰᱟᱹᱨ ᱡᱟᱸᱦᱟ ᱰᱟᱹᱨ ᱡᱟᱦᱟᱸ ᱫᱟᱨᱮ ᱠᱷᱚᱱᱟᱜ ᱟᱹᱜᱩᱭᱟ ᱚᱱᱟ ᱰᱟᱹᱨ ᱠᱚ ᱯᱩᱡᱟᱹ ᱯᱟᱥᱟ ᱭᱟ
ᱟᱨ ᱚᱱᱟ ᱠᱟᱨᱟᱢ ᱰᱟᱹᱨ ᱫᱚ ᱟᱡ ᱛᱮᱜᱮ ᱞᱮᱣᱮᱫ ᱟᱲᱜᱳ ᱱᱟ ᱚᱱᱟ ᱟᱨ ᱩᱱᱠᱤᱱ ᱠᱚᱲᱟ ᱜᱤᱫᱟᱹᱨ ᱠᱤᱱ ᱰᱟᱹᱝᱣᱟᱹ ᱠᱚᱲᱟ ᱜᱤᱫᱟᱹᱨ
ᱩᱱᱠᱤᱱ ᱠᱤᱱ ᱢᱟᱜ-ᱟ
ᱟᱫᱚ ᱚᱱᱟ ᱢᱟᱜ ᱠᱟᱛᱮᱜ ᱠᱤᱱ ᱜᱚᱜ ᱟᱹᱜᱩᱭᱼᱟ ᱟᱨ ᱱᱚᱰᱮ ᱱᱩᱠᱩ ᱚᱸᱰᱮ ᱠᱤᱱ ᱵᱤᱫᱟ
ᱟᱪᱪᱷᱟ
ᱦᱮᱸ ᱵᱤᱫ ᱠᱟᱛᱮᱜ ᱟᱫᱚ ᱚᱱᱟ ᱜᱮ ᱟᱫᱚ ᱚᱱᱟ ᱠᱟᱨᱟᱢ ᱡᱩᱫᱤ ᱚᱱᱟ ᱩᱱᱠᱩᱣᱟᱜ ᱟᱹᱰᱤ ᱜᱟᱱ ᱱᱤᱭᱚᱢ ᱯᱟᱞᱚᱱ ᱢᱮᱱᱟᱜᱼᱟ ᱛᱚ ᱞᱟᱹᱭ ᱟᱠᱚ ᱵᱟᱝ ᱠᱚ ᱱᱟᱹᱠᱤᱡᱚᱜᱼᱟ
ᱦᱮᱸ
ᱵᱟᱝ ᱠᱚ ᱜᱟᱫᱩᱨᱚᱜᱼᱟ ᱛᱤ ᱛᱮ ᱠᱟᱹᱰᱮᱡ ᱛᱮᱠᱚ ᱜᱟᱫᱩᱨᱚᱜᱼᱟ ᱡᱩᱫᱤ ᱵᱩᱡᱽ ᱠᱟᱛᱮᱫ ᱜᱮ ᱛᱤ ᱠᱚᱛᱮᱢ ᱜᱟᱫᱩᱨ ᱵᱟᱲᱟᱭ ᱮᱱᱟ ᱟᱫᱚ ᱟᱢᱟᱜ ᱡᱟᱸᱦᱟ ᱟᱢᱟᱜ ᱵᱷᱟᱜᱽ ᱡᱟᱸᱦᱟ ᱚᱱᱟ ᱪᱮᱫ ᱠᱚ ᱤᱛᱟᱹ ᱠᱚ ᱵᱷᱟᱜᱽ ᱟᱢᱟᱜ ᱨᱮ ᱯᱟᱲᱟᱣ ᱠᱚᱜᱼᱟ ᱚᱱᱟ ᱠᱚᱫᱚ ᱵᱟᱹᱲᱤ‌ᱡᱚᱜ ᱛᱟᱢᱟ
ᱦᱮᱸ
ᱟᱫᱚ ᱩᱱ ᱠᱷᱟᱡ ᱜᱮ ᱟᱫᱚ ᱩᱱ ᱠᱷᱟᱡ ᱜᱮ ᱵᱚᱸᱜᱟ ᱵᱩᱨᱩ ᱠᱚ ᱦᱤᱡᱩᱜᱼᱟ ᱦᱮᱸ ᱱᱚᱝᱠᱟᱭ ᱮᱫᱟ ᱯᱮ ᱱᱚᱣᱟ ᱱᱤᱭᱚᱢ ᱨᱮ ᱵᱟᱝ ᱯᱮ ᱛᱟᱦᱮᱱᱟ ᱵᱟᱝ ᱯᱮ ᱢᱟᱱᱟᱣ ᱵᱟᱛᱟᱣ ᱮᱫ ᱞᱮᱭᱟ
ᱦᱳᱭ ᱦᱳᱭ ᱚᱱᱠᱟ ᱠᱚ ᱞᱟᱹᱭ ᱵᱟᱲᱟᱭ ᱜᱮᱭᱟ ᱥᱮ ᱵᱷᱩᱞ ᱛᱨᱩᱴᱤ ᱦᱩᱭ ᱞᱮᱠᱷᱟᱡ ᱜᱚᱸᱥᱟᱭ ᱠᱚᱫᱚ ᱠᱚ ᱞᱟᱹᱭ ᱟᱹᱱᱤᱡ ᱜᱮᱭᱟ
ᱦᱮᱸ ᱟᱫᱚ ᱚᱱᱟ ᱨᱮᱱᱟᱜ ᱦᱚᱸ ᱩᱱᱤ ᱩᱱᱤ ᱠᱩᱲᱤ ᱜᱤᱫᱟᱹᱨ ᱦᱚᱸ ᱵᱚᱛᱚᱨ ᱛᱮ ᱵᱟᱭ ᱞᱟᱹᱭ-ᱟ ᱤᱧ ᱠᱟᱹᱱᱟᱹᱧ
ᱟᱫᱚ ᱩᱱᱤ ᱫᱚ ᱟᱫᱚ ᱩᱱᱤ ᱛᱮ ᱥᱟᱵ ᱳᱰᱳᱠ ᱮᱭᱟᱭ ᱞᱟᱹᱭᱟᱭ ᱱᱩᱭ ᱠᱟᱱᱟᱭ ᱢᱮᱱ ᱛᱮ
ᱟᱪᱪᱷᱟ ᱜᱚᱸᱥᱟᱭ ᱠᱚᱫᱚ ᱡᱷᱚᱛᱚ ᱜᱮ ᱠᱚ ᱵᱟᱲᱟᱭ ᱜᱮᱭᱟ ᱦᱮᱸ ᱥᱮ
ᱦᱮᱸ ᱵᱟᱲᱟᱭ ᱜᱮᱭᱟ ᱠᱚ ᱟᱫᱚ ᱡᱚᱛᱚ ᱦᱚᱲ ᱴᱷᱮᱡ ᱫᱚ ᱵᱟᱝ ᱠᱚ ᱦᱤᱡᱩᱜᱼᱟ ᱛᱚ
ᱚᱱᱮ ᱚᱱᱠᱟ ᱜᱮ ᱟᱹᱰᱤ ᱱᱤᱭᱚᱢ ᱯᱟᱞᱚᱱ ᱟᱛᱮᱫ ᱠᱚ ᱛᱟᱦᱮᱱᱟ ᱜᱟᱸᱰᱳ ᱠᱚᱨᱮ ᱵᱟᱝ ᱠᱚ ᱫᱩᱲᱩᱵᱼᱟ
ᱦᱮᱸ ᱦᱳᱭ ᱛᱚ ᱚᱱᱟ ᱡᱟᱸᱦᱟ ᱟᱵᱚᱣᱟᱜ ᱟᱹᱨᱤ ᱪᱟᱹᱞᱤ ᱠᱚ ᱢᱮᱱᱟᱜᱼᱟ ᱚᱱᱟ ᱠᱚᱫᱚ ᱠᱟᱹᱴᱤᱡ ᱫᱚ ᱢᱟᱱᱟᱣ ᱵᱟᱛᱟᱣ ᱫᱚ ᱦᱳᱭᱳᱜ
ᱦᱮᱸ ᱩᱯᱟᱹᱥ ᱛᱮ ᱠᱚ ᱛᱟᱦᱮᱱᱟ ᱢᱟᱱᱮ
ᱢᱟᱱᱮ ᱡᱚᱢᱟᱜ ᱫᱚ ᱵᱟᱭ ᱜᱟᱱᱚᱜᱼᱟ ᱢᱟᱱᱮ ᱫᱟᱜ ᱠᱚᱫᱚ ᱧᱩ ᱫᱚ ᱜᱟᱱᱚᱜᱼᱟ
ᱦᱮᱸ ᱡᱚᱢᱟᱜ ᱛᱚ ᱜᱟᱱᱚᱜᱼᱟ ᱢᱟᱱᱮ ᱚᱱᱮ ᱮᱠᱷᱮᱱ ᱫᱟᱜ ᱫᱟᱜ ᱢᱟᱹᱲᱤ ᱡᱟᱹᱱᱤᱡ ᱜᱟᱱᱚᱜᱼᱟ ᱤᱧᱦᱚ ᱩᱱᱟᱹᱝ ᱪᱮᱨᱦᱟ ᱫᱚ ᱵᱟᱹᱧ ᱵᱟᱲᱟᱭᱟ
ᱢᱟᱱᱮ ᱡᱟᱦᱟᱱᱟᱜ ᱢᱟᱱᱮ ᱱᱤᱨᱟᱢᱤᱥ ᱠᱷᱟᱵᱟᱨ ᱚᱱᱟ
ᱵᱟ ᱦᱮᱸ
ᱦᱮᱸ ᱟᱪᱪᱷᱟ
ᱢᱟᱱᱮ ᱚᱱᱠᱟ ᱠᱟᱛᱮᱜ ᱠᱚ ᱠᱟᱨᱟᱢ ᱫᱚᱠᱚ ᱢᱟᱱᱟᱣ ᱵᱟᱛᱟᱣᱟ
ᱟᱨ ᱟᱸᱡᱚᱢ ᱵᱟᱲᱟ ᱟᱠᱟᱜᱼᱟ ᱞᱤᱧ ᱦᱳᱭ ᱟᱸᱡᱚᱢ ᱵᱟᱲᱟ ᱟᱠᱟᱜᱼᱟ ᱞᱤᱧ ᱠᱟᱨᱟᱢ ᱦᱚᱸᱠᱚ ᱫᱚᱱ ᱵᱟᱲᱟᱭᱟ
ᱦᱮᱸ ᱦᱮᱸ ᱦᱮᱸ ᱦᱮᱸ ᱚᱱᱟ ᱫᱚ ᱫᱚᱥᱟᱨ ᱦᱤᱞᱳᱜ ᱡᱮᱫᱤᱱ ᱵᱤᱱ ᱛᱤ ᱫᱚᱥᱟᱨ ᱦᱤᱞᱳᱜ ᱟᱹᱭᱩᱵ ᱵᱮᱲᱟ ᱠᱟᱨᱟᱢ ᱫᱚᱱ ᱦᱳᱭᱳᱜᱼᱟ ᱢᱟᱱᱮ ᱵᱤᱫᱟᱹᱭ ᱠᱟᱭ ᱦᱳᱭᱳᱜ-ᱟ ᱥᱮ
ᱦᱳᱭ ᱦᱳᱭ ᱦᱳᱭ
ᱦᱮᱸ
ᱢᱟᱱᱮ ᱢᱩᱪᱟᱹᱫ ᱢᱟᱦᱟ ᱦᱤᱞᱳᱜ ᱵᱟᱝ ᱟᱪᱪᱷᱟ ᱟᱹᱰᱤ ᱢᱚᱸᱡᱽ ᱜᱮᱯᱮ ᱢᱟᱱᱟᱣᱟ ᱠᱟᱨᱟᱢ ᱫᱚ ᱦᱮᱸᱥᱮ
ᱜᱮ ᱦᱳᱭᱳᱜᱼᱟ ᱚᱱᱟ ᱜᱮ ᱨᱟᱹᱥᱠᱟᱹ
ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱟᱸᱡᱚᱢ ᱠᱟᱛᱮᱫ ᱡᱮ ᱠᱟᱨᱟᱢ ᱦᱚᱸ ᱱᱚᱝᱠᱟ ᱯᱮ ᱢᱟᱱᱟᱣᱟ ᱟᱹᱰᱤ ᱨᱟᱹᱥᱠᱟᱹ ᱥᱟᱞᱟᱜ ᱵᱚᱸᱜᱟ ᱵᱩᱨᱩ ᱠᱚᱵᱚᱱ ᱫᱮᱵᱟ ᱥᱮᱵᱟ ᱠᱚᱣᱟ ᱥᱮ ᱟᱹᱰᱤ ᱟᱹᱨᱤᱪᱟᱹᱞᱤ ᱢᱟᱱᱟᱣ ᱟᱛᱮ ᱦᱮᱸ ᱥᱮ ᱦᱮᱸ ᱟᱫᱚ ᱟᱞᱮ ᱥᱮᱫ ᱫᱚ ᱱᱚᱝᱠᱟ ᱠᱟᱨᱟᱢ ᱠᱚᱫᱚ ᱵᱟᱝ ᱦᱩᱭ ᱵᱟᱲᱟᱜᱼᱟ ᱛᱚ ᱩᱱᱟᱹ ᱫᱚ ᱵᱟᱹᱞᱤᱧ ᱧᱮᱞ ᱵᱟᱲᱟ ᱠᱟᱜᱼᱟ ᱦᱮᱸᱥᱮ ᱟᱫᱚ ᱟᱹᱞᱤᱧ ᱦᱚᱸ ᱢᱤᱫᱴᱟᱝ ᱠᱩᱠᱞᱤ ᱞᱤᱧ ᱫᱚᱦᱚᱭᱫᱟ ᱢᱟᱜ ᱢᱚᱬᱮ ᱡᱟᱦᱟᱸ ᱠᱚ ᱞᱟᱹᱭᱫᱟ ᱟᱵᱚ ᱥᱟᱶᱛᱟ ᱨᱮᱭᱟᱜ ᱵᱚᱸᱜᱟ ᱵᱩᱨᱩ ᱟᱫᱚ ᱢᱟᱜ ᱢᱚᱬᱮ ᱫᱚ ᱦᱩᱭ ᱵᱟᱲᱟᱜ ᱟᱥᱮ ᱵᱟᱝ ᱟᱯᱮ ᱚᱱᱛᱮ
ᱟᱞᱮ ᱥᱮᱫ ᱫᱚ ᱜᱚᱢᱠᱮ ᱩᱱᱟᱹᱜ ᱫᱚ ᱵᱟᱝ ᱦᱳᱭᱳᱜ ᱢᱟᱜ ᱢᱚᱬᱮ ᱫᱚ
ᱦᱮᱸ
ᱟᱯᱮ ᱥᱮᱫ ᱫᱚ ᱦᱳᱭᱳᱜᱼᱟ
ᱦᱳᱭ ᱦᱳᱭ ᱜᱚᱢᱠᱮ ᱟᱞᱮ ᱥᱮᱫ ᱫᱚ ᱢᱟᱜ ᱢᱚᱬᱮ ᱠᱚᱫᱚ ᱦᱩᱭ ᱵᱟᱲᱟᱜᱼᱟ ᱟᱹᱰᱤ ᱮ ᱨᱚᱢ ᱡᱷᱚᱢ ᱟᱛᱮᱜ ᱢᱟᱨᱟᱝ ᱧᱚᱜ ᱞᱮ ᱢᱟᱱᱟᱣᱟ
ᱦᱮᱸ ᱢᱟᱜ ᱢᱚᱬᱮ ᱟᱨ ᱵᱟᱦᱟ ᱨᱮᱭᱟᱜ ᱛᱚᱯᱷᱟᱛ ᱫᱚ ᱚᱠᱟᱨᱮ ᱢᱮᱱᱟᱜᱼᱟ
ᱦᱳᱭ ᱟᱫᱚ ᱚᱱᱟᱜᱤᱧ ᱞᱟᱹᱭ, ᱞᱟᱹᱭ ᱟᱹᱵᱤᱱ ᱞᱮᱜᱮ ᱪᱮᱫ ᱞᱮᱠᱟ ᱯᱷᱟᱨᱟᱠ ᱢᱮᱱᱟᱜᱼᱟ ᱦᱮᱸᱥᱮ
ᱦᱮᱸ
ᱟᱫᱚ ᱵᱟᱦᱟ ᱨᱮᱫᱚ ᱜᱚᱢᱠᱮ ᱟᱞᱮ ᱫᱚ ᱥᱤᱢ ᱠᱚᱞᱮ ᱵᱚᱸᱜᱟ ᱵᱩᱨᱩ ᱠᱚᱣᱟ ᱵᱟᱦᱟ ᱛᱮᱜ ᱥᱤᱧ ᱟᱛᱮᱜ ᱵᱚᱸᱜᱟ ᱵᱩᱨᱩ ᱦᱩᱭᱩᱜᱼᱟ ᱦᱮᱸᱥᱮ ᱦᱮᱸ ᱟᱨ ᱢᱟᱜ ᱢᱚᱬᱮ ᱨᱮᱫᱚ ᱟᱞᱮ ᱫᱚ ᱢᱮᱨᱚᱢ ᱞᱮ ᱵᱚᱸᱜᱟ ᱠᱚᱣᱟ ᱥᱤᱢ ᱥᱟᱶ ᱛᱮ ᱢᱮᱨᱚᱢ ᱦᱚᱸ ᱦᱮᱸᱥᱮ ᱦᱮᱸ ᱟᱨ ᱢᱟᱜ ᱢᱚᱬᱮ ᱟᱨ ᱵᱟᱦᱟ ᱫᱚ ᱢᱟᱱᱮ ᱱᱩᱱᱟᱹᱜ ᱥᱮᱨᱢᱟ ᱚᱱᱛᱚᱨ ᱚᱱᱛᱚᱨ ᱞᱮ ᱵᱟᱦᱟᱜᱼᱟ ᱧᱮᱞ ᱟᱠᱟᱫ ᱠᱚᱣᱟᱞᱤᱧ ᱯᱟᱹᱦᱤᱞ ᱫᱚᱠᱚ ᱞᱟᱹᱭᱟ ᱡᱮ ᱢᱚᱬᱮ ᱥᱮᱨᱢᱟ ᱚᱱᱛᱚᱨ ᱚᱱᱛᱚᱨ ᱠᱚ ᱢᱟᱜ ᱢᱚᱬᱮᱜᱼᱟ ᱤᱱᱟᱹ ᱛᱮᱠᱚ ᱧᱩᱛᱩᱢ ᱠᱟᱣᱫᱟ ᱚᱱᱟ ᱫᱚ ᱢᱟᱜ ᱢᱚᱬᱮ
ᱦᱩ
ᱢᱚᱬᱮ ᱥᱮᱨᱢᱟ ᱚᱱᱛᱚᱨ ᱚᱱᱛᱚᱨ ᱦᱳᱭᱳᱜᱼᱟ ᱟᱨ ᱱᱮᱛᱟᱨ ᱢᱟᱞᱤᱧ ᱧᱮᱞᱮᱜᱼᱟ ᱠᱮ, ᱱᱮᱛᱟᱨ ᱫᱚ-ᱠᱚ ᱥᱮᱨᱢᱟᱭ ᱫᱟ ᱚᱠᱟ ᱨᱮᱫᱚ ᱚᱠᱟ ᱨᱮᱫᱚ ᱢᱚᱬᱮ ᱥᱮᱨᱢᱟ ᱚᱱᱮ ᱚᱱᱠᱟ
ᱦᱩ
ᱦᱮᱸᱥᱮ ᱢᱟᱜ ᱢᱚᱬᱮ ᱨᱮ ᱚᱱᱠᱟ ᱜᱮ ᱵᱟᱦᱟ ᱞᱮᱠᱟ ᱜᱮ ᱡᱚᱛᱚ ᱟᱹᱨᱤᱪᱟᱹᱞᱤ ᱢᱟᱱᱟᱣ ᱠᱟᱛᱮ ᱡᱟᱦᱟᱸ ᱠᱟ, ᱦᱳᱭᱳᱜᱼᱟ, ᱢᱟᱜ ᱢᱚᱬᱮ ᱨᱮᱦᱚᱸ ᱚᱱᱟ ᱠᱚᱜᱮ ᱠᱷᱟᱹᱞᱤ ᱠᱟᱹᱴᱤᱡ ᱢᱟᱱᱮ ᱵᱮᱥᱛᱮ ᱢᱟᱱᱮ ᱢᱟᱨᱟᱝ ᱧᱚᱜ ᱠᱟᱛᱮᱜ ᱢᱮᱨᱚᱢ ᱠᱚᱞᱮ ᱵᱚᱸᱜᱟ ᱠᱚᱣᱟ ᱚᱱᱟᱜᱮ ᱵᱚᱸᱜᱟᱼᱵᱩᱨᱩ ᱠᱚ ᱠᱚᱞᱮ ᱮᱢᱟ ᱠᱚᱣᱟ ᱵᱚᱸᱜᱟ ᱟᱠᱚᱣᱟᱞᱮ ᱦᱮᱸ ᱥᱮ
ᱦᱩᱸ ᱢᱟᱱᱮ ᱵᱟᱦᱟ ᱫᱚ ᱵᱚᱪᱷᱚᱨ ᱨᱮ ᱦᱩᱭᱩᱜᱼᱟ ᱟᱨ
ᱦᱚᱭ
ᱢᱟᱱᱮ ᱵᱟᱨ ᱤᱭᱟᱹ ᱯᱮ ᱥᱮᱨᱢᱟ ᱢᱚᱬᱮ ᱥᱮᱨᱢᱟ ᱵᱟᱫᱽ
ᱦᱚᱭ ᱥᱟᱵ ᱠᱟᱜ ᱵᱤᱱ ᱯᱮ ᱥᱮᱨᱢᱟ ᱵᱤᱱ ᱵᱟᱦᱟ ᱮᱱᱟ
ᱦᱩᱸ
ᱦᱮᱸ ᱥᱮ ᱤᱱᱟᱹ ᱛᱟᱭᱚᱢ ᱯᱚᱨᱮ ᱥᱮᱨᱢᱟ ᱫᱚ ᱢᱟᱜ ᱢᱚᱬᱮ ᱦᱩᱭᱩᱜ ᱛᱟᱹᱵᱤᱱᱟ ᱟᱨ ᱵᱟᱝ ᱠᱷᱟᱱ ᱫᱚ ᱢᱟᱱᱮ ᱡᱚᱲ ᱫᱚ ᱵᱟᱝ ᱠᱚ ᱢᱟᱜ ᱵᱟᱦᱟᱜᱼᱟ ᱥᱮ ᱵᱟᱝ ᱠᱚ ᱢᱟᱜ ᱢᱚᱬᱮᱜᱼᱟ ᱢᱟᱱᱮ ᱵᱤᱡᱚᱲ ᱥᱚᱵᱽ ᱥᱚᱢᱚᱭ
ᱦᱩᱸ
ᱦᱩᱸ ᱚᱱᱮ ᱚᱱᱠᱟ ᱟᱨ ᱡᱩᱫᱤ ᱢᱚᱬᱮ ᱥᱮᱨᱢᱟ ᱵᱤᱱ ᱵᱟᱦᱟ ᱮᱱᱟ ᱛᱟᱦᱚᱞᱮ ᱠᱷᱟᱱ ᱫᱚ ᱛᱩᱨᱩᱭ ᱥᱮᱨᱢᱟ ᱨᱮᱫᱚ ᱢᱟᱜ ᱢᱚᱬᱮ ᱦᱩᱭᱩᱜ ᱛᱟᱹᱵᱤᱱᱟ ᱢᱟᱜ ᱢᱚᱬᱮ ᱛᱟᱹᱵᱤᱱᱟ ᱦᱮᱸ ᱥᱮ
ᱚᱱᱮ ᱚᱱᱠᱟ
ᱜᱚᱝᱠᱮ ᱛᱟᱦᱚᱞᱮ ᱟᱹᱞᱤᱧ ᱠᱩᱠᱞᱤ ᱞᱤᱧ ᱫᱚᱦᱚ ᱮᱫᱟ
ᱛᱟᱦᱚᱞᱮ ᱡᱟᱦᱟᱸ ᱢᱟᱜ ᱢᱚᱬᱮ ᱦᱩᱭᱩᱜᱼᱟ ᱟᱫᱚ ᱥᱮ ᱫᱚ ᱠᱚ ᱯᱨᱳᱜᱨᱟᱢ ᱠᱚ ᱫᱚᱦᱚᱭᱟ ᱦᱮᱸ
ᱦᱚᱭ
ᱚᱱᱟ ᱫᱚᱦᱚ ᱫᱚ ᱴᱷᱤᱠ ᱜᱮᱭᱟ ᱥᱮ ᱵᱟᱝ ᱴᱷᱤᱠᱟ
ᱟᱹᱞᱤᱧ ᱟᱜ ᱢᱚᱱ ᱞᱟᱹᱭ ᱛᱮᱫᱚ ᱚᱱᱟ ᱟᱵᱚ ᱡᱟᱦᱟᱸ ᱯᱨᱳᱜᱨᱟᱢ ᱠᱚ ᱵᱚᱱ ᱫᱚᱦᱚᱭᱮᱫᱼᱟ ᱱᱤᱡᱮ ᱚᱨᱜᱮᱥᱴᱟᱹᱨ ᱠᱚ ᱚᱱᱟ ᱠᱚᱫᱚ ᱵᱟᱝ ᱠᱚᱨᱟᱣ ᱜᱮ ᱵᱷᱟᱜᱮ ᱚᱱᱟ ᱵᱚᱫᱚᱞ ᱛᱮ ᱡᱟᱦᱟᱸ ᱟᱵᱚ ᱯᱟᱹᱦᱤᱞ ᱠᱚ-ᱠᱚ ᱠᱚᱨᱟᱣ ᱚᱪᱚ ᱠᱮᱭᱟ ᱡᱟᱛᱨᱟ ᱥᱮ ᱜᱟᱭᱟᱱ ᱦᱮᱸ ᱥᱮ
ᱦᱩᱸ ᱦᱩᱸ
ᱦᱚᱭ ᱚᱱᱟ ᱠᱚ ᱠᱚᱨᱟᱣ ᱞᱮ ᱠᱷᱟᱡ ᱫᱚ ᱚᱱᱟ ᱠᱚ ᱧᱮᱞ ᱠᱟᱛᱮ ᱥᱮ ᱟᱸᱡᱚᱢ ᱠᱟᱛᱮ ᱟᱹᱰᱤ ᱜᱮ ᱥᱮᱬᱟ ᱛᱮᱱᱟᱜ ᱦᱚᱸ ᱧᱟᱢᱚᱜᱼᱟ ᱢᱮᱱ ᱠᱷᱟᱱ ᱧᱤᱫᱟᱹ ᱠᱚᱛᱮ ᱫᱚ ᱚᱱᱟ ᱮᱱᱮᱡ ᱥᱮᱨᱮᱧ ᱥᱮ ᱚᱱᱟ ᱠᱚ ᱱᱮᱛᱟᱨ ᱵᱟᱹᱲᱤᱡᱚᱜ ᱠᱟᱱᱟ ᱦᱮᱸ ᱥᱮ ᱚᱱᱟ ᱫᱚ ᱵᱟᱝ ᱠᱚᱨᱟᱣ ᱜᱮ ᱴᱷᱤᱠᱟ
ᱦᱮᱸ ᱟᱨ ᱧᱮᱞ ᱵᱟᱲᱟᱭᱮᱫ ᱠᱚᱣᱟ ᱞᱤᱧ ᱜᱚᱝᱠᱮ ᱱᱮᱛᱟᱨ ᱫᱚ ᱚᱱᱟ ᱢᱟᱜ ᱢᱚᱬᱮ ᱠᱚᱨᱮ ᱦᱚᱸ ᱵᱤᱱᱛᱤ ᱵᱟᱠᱷᱮᱬ ᱠᱚ ᱫᱚ ᱵᱟᱝ ᱠᱚ ᱠᱚᱨᱟᱣ ᱵᱟᱲᱟᱭᱮᱜᱼᱟ ᱱᱮᱛᱟᱨ ᱢᱮᱱᱠᱷᱟᱱ ᱵᱤᱱ ᱵᱤᱱᱛᱤ ᱵᱟᱠᱷᱮᱬ ᱠᱚᱫᱚ ᱠᱚᱨᱟᱣ ᱞᱟᱹᱠᱛᱤ ᱠᱟᱱᱟ
ᱦᱩᱸ
ᱦᱩᱸ ᱦᱮᱸ ᱚᱱᱟ ᱵᱤᱱᱛᱤ ᱵᱟᱠᱷᱮᱬ ᱛᱟᱞᱟ ᱛᱮᱜᱮ ᱵᱚᱱ ᱵᱟᱲᱟᱭᱟ ᱦᱮᱸ ᱚᱠᱟ ᱞᱮᱠᱟ ᱨᱮ ᱫᱷᱟᱹᱨᱛᱤ ᱥᱤᱨᱡᱚᱱ ᱟᱠᱟᱱᱟ ᱜᱚᱸᱥᱟᱭ ᱠᱚᱠᱚ ᱦᱮᱡ ᱟᱠᱟᱱᱟ ᱦᱮᱸ ᱥᱮ
ᱚᱱᱟ ᱠᱚ ᱵᱟᱲᱟᱭ ᱧᱟᱢᱚᱜᱼᱟ ᱡᱚᱛᱚ ᱠᱟᱛᱷᱟ ᱠᱚ
ᱦᱮᱸ ᱢᱮᱱ ᱠᱷᱟᱱ ᱚᱱᱟ ᱠᱚ ᱵᱟᱝ ᱵᱚᱱ ᱠᱚᱨᱟᱣ ᱵᱟᱲᱟ ᱮᱫ ᱛᱮ ᱜᱮ ᱟᱵᱚ ᱨᱮᱱ ᱫᱟᱹᱭ ᱢᱟᱹᱭ ᱵᱟᱹᱵᱩ ᱛᱟᱠᱚ ᱦᱚᱸ ᱵᱟᱝ ᱠᱚ ᱥᱮᱬᱟ ᱮᱫᱟ
ᱵᱟᱝ ᱫᱤᱱ ᱫᱤᱱ ᱛᱮ ᱦᱤᱲᱤᱧ ᱪᱟᱞᱟᱜ ᱠᱟᱱᱟ ᱟᱵᱚᱣᱟᱜ ᱡᱟᱦᱟᱸ ᱥᱟᱶᱛᱟ ᱨᱮᱱᱟᱜ ᱞᱟᱹᱭ ᱞᱟᱠᱪᱟᱨ᱾ ᱟᱹᱨᱤ ᱪᱟᱞᱤ ᱡᱟᱦᱟᱸ ᱢᱮᱱᱟᱜᱼᱟ᱾ ᱚᱱᱟ ᱫᱚ ᱫᱤᱱ ᱫᱤᱱ ᱛᱮ ᱦᱤᱲᱤᱧ ᱪᱟᱞᱟᱜ ᱠᱟᱱᱟ᱾
ᱦᱚᱭ ᱦᱚᱭ ᱚᱱᱠᱟ ᱡᱩᱫᱤ ᱵᱤᱱᱛᱤ ᱵᱟᱠᱷᱮᱬ ᱠᱚ ᱵᱚᱱ ᱠᱚᱨᱟᱣ ᱦᱚᱪᱚᱣᱟ ᱥᱮ ᱚᱱᱠᱟ ᱵᱚᱱ ᱟᱹᱜᱩ ᱠᱚᱣᱟ ᱡᱟᱦᱟᱸᱭ ᱠᱚ ᱵᱟᱲᱟᱭᱟ ᱜᱩᱨᱩ ᱵᱟᱵᱟ ᱛᱟᱠᱚ ᱦᱩᱸ ᱩᱱᱠᱩ ᱠᱚ ᱞᱟᱹᱭ ᱯᱩᱥᱴᱟᱹᱣ ᱟᱵᱚᱱᱟ ᱥᱮ ᱟᱵᱚ ᱦᱚᱸ ᱟᱸᱡᱚᱢ ᱠᱟᱛᱮᱜ ᱵᱚᱱ ᱥᱮᱲᱟᱭᱟ ᱡᱮ ᱚᱠᱟ ᱞᱮᱠᱟ ᱨᱮ ᱵᱩᱡᱷᱟᱹᱣ ᱧᱟᱢᱟ ᱵᱚᱱ
ᱢᱤᱫ ᱫᱤᱱ ᱛᱮ ᱵᱟᱵᱚᱱ ᱥᱮᱸᱬᱟ ᱫᱟᱲᱮ ᱟᱜ ᱨᱮᱦᱚᱸ ᱫᱤᱱ ᱫᱤᱱ ᱛᱮᱫᱚ ᱥᱮᱸᱲᱟᱜᱼᱟ᱾
ᱡᱟᱦᱟᱱ ᱡᱤᱱᱤᱥ ᱜᱮ ᱢᱤᱫ ᱫᱤᱱ ᱛᱮᱫᱚ ᱦᱟᱸᱜ ᱵᱟᱝ ᱥᱮᱬᱟᱜᱼᱟ ᱦᱮᱸᱥᱮ ᱟᱫᱚ ᱩᱱ ᱢᱟᱨᱟᱝ᱾ ᱠᱟᱹᱦᱤᱱᱤ ᱳ ᱠᱟᱱᱟ ᱫᱷᱟᱹᱨᱛᱤ ᱢᱟᱹᱱᱢᱤ ᱵᱟᱝ ᱥᱤᱨᱡᱚᱱ ᱠᱷᱚᱱ ᱮᱦᱚᱵ ᱠᱟᱛᱮᱜ ᱱᱤᱛ ᱦᱟᱹᱵᱤᱡ ᱛᱮ ᱡᱟᱦᱟᱸ ᱞᱮᱠᱟ ᱠᱟᱛᱮᱜ ᱵᱚᱱ ᱵᱚᱸᱜᱟ ᱵᱩᱨᱩ ᱭᱮᱫᱟ ᱡᱷᱚᱛᱚ ᱠᱟᱛᱷᱟ ᱵᱟᱲᱟᱭ ᱧᱟᱢᱚᱜᱼᱟ᱾
ᱦᱩᱸ
ᱥᱮᱨᱮᱧ ᱛᱟᱞᱟ ᱛᱮ ᱵᱟᱸᱠᱷᱮᱲ ᱛᱟᱞᱟ ᱛᱮ ᱦᱮᱸ ᱥᱮ ᱵᱤᱱᱛᱤ ᱛᱟᱦᱚᱞᱮ ᱟᱯᱮ ᱯᱮ ᱞᱟᱹᱭ ᱥᱚᱫᱚᱨᱟ ᱵᱚᱱᱟ
ᱟᱹᱰᱤ ᱥᱮ ᱟᱹᱰᱤ ᱟᱹᱰᱤ ᱥᱟᱨᱦᱟᱣ ᱜᱚᱢᱠᱮ ᱟᱵᱤᱱ ᱱᱚᱣᱟ ᱩᱱᱟᱹᱜ ᱜᱟᱱ ᱫᱚ ᱢᱟᱜᱢᱚᱬᱮ ᱫᱤᱠ ᱛᱮᱫᱚ ᱵᱟᱹᱞᱤᱧ ᱵᱟᱲᱟᱭ ᱠᱟᱱ ᱛᱟᱦᱮᱸᱱᱟ᱾ ᱵᱟᱝ ᱦᱩᱭ ᱵᱟᱲᱟᱜ ᱜᱮᱭᱟ ᱟᱞᱮ ᱥᱮᱫ ᱫᱚ ᱟᱞᱮ ᱥᱮᱫ ᱫᱚ ᱥᱩᱫᱩ ᱠᱚ ᱵᱟᱦᱟᱜᱼᱟ᱾ ᱵᱚᱪᱷᱚᱨ ᱵᱚᱪᱷᱚᱨ ᱵᱟᱦᱟ ᱦᱩᱭᱩᱜᱼᱟ